ᱦᱮᱞᱳ ᱾ ᱦᱮᱞᱳ, ᱦᱮᱸ ᱟᱸᱡᱚᱢᱚᱜ ᱠᱟᱱᱟ ᱾
ᱟᱨ ᱪᱮᱫ ᱠᱚᱯᱮ ᱪᱤᱠᱟᱹᱭ ᱮᱫᱟ? ᱦᱮᱸ ᱤᱧ ᱫᱚ ᱚᱲᱟᱜ ᱠᱚᱨᱮ ᱜᱮ᱾ ᱟᱨ ᱟᱢ ᱫᱚ?
ᱦᱳᱭ ᱤᱧ ᱦᱚᱸ, ᱚᱲᱟᱜ ᱠᱚᱨᱮ ᱜᱮ ᱦᱚᱼᱚᱭ ᱾ ᱟᱨ ᱛᱩᱯᱩ ᱡᱚᱢ ᱵᱟᱲᱟ ᱠᱟᱛᱮᱜ, ᱱᱚᱜ ᱚᱭ ᱫᱩᱲᱩᱵ ᱡᱤᱨᱟᱹᱣ ᱦᱩᱭ ᱟᱠᱟᱱᱟ ᱚᱱᱠᱟ ᱵᱟᱲᱜᱮ ᱥᱮᱫ ᱨᱮ ᱾
ᱚ, ᱦᱮᱸ ᱛᱚ ᱾ ᱟᱞᱮ ᱫᱚ ᱦᱩᱲᱩ ᱠᱚᱞᱮ ᱨᱚᱦᱚᱭᱮᱫᱟ, ᱟᱹᱣᱨᱤ ᱞᱮ ᱪᱟᱵᱟᱭᱟ ᱨᱚᱦᱚᱭᱮᱫ ᱜᱮᱭᱟᱞᱮ᱾
ᱚ ᱾
ᱦᱳᱭ᱾
ᱢᱟᱱᱮ ᱡᱷᱚᱛᱚ ᱞᱮᱠᱟ ᱜᱮᱯᱮ ᱨᱚᱦᱚᱭ ᱟᱠᱟᱫᱟ᱾ ᱥᱮ ᱚᱱᱠᱟ, ᱢᱤᱫ ᱵᱟᱨ ᱫᱚ ᱵᱟᱝ ᱫᱟᱜ ᱟᱠᱟᱱ ᱛᱟᱯᱮᱭᱟ ᱾
ᱢᱤᱫᱵᱟᱨ ᱜᱷᱩᱴᱩ ᱠᱚᱫᱚ ᱟᱹᱣᱨᱤ ᱫᱟᱜᱼᱟ᱾ ᱟᱨ ᱠᱤᱪᱷᱩ ᱜᱟᱱ ᱫᱚᱞᱮ ᱨᱚᱦᱚᱭ ᱜᱚ ᱠᱟᱫᱟ ᱨᱚᱦᱚᱭᱮᱫ ᱜᱮᱭᱟᱞᱮ ᱾
ᱵᱟᱝ ᱢᱮᱱᱫᱟᱹᱧ ᱵᱟᱹᱭᱦᱟᱹᱲ ᱨᱮᱱᱟᱜ, ᱵᱟᱹᱫ ᱜᱷᱩᱢᱩ ᱨᱮᱱᱟᱜ ᱡᱟᱦᱟᱸ ᱟᱞᱮ ᱦᱟ ᱡᱟᱦᱟᱸ ᱢᱤᱫ ᱵᱟᱨ ᱞᱮ ᱨᱚᱦᱚᱭ ᱟᱠᱟᱫᱟ᱾ ᱟᱨ ᱢᱤᱫ ᱵᱟᱨ ᱫᱚ ᱦᱟᱸᱜ ᱵᱟᱝ ᱫᱟᱜ ᱟᱠᱟᱱᱟ᱾ ᱚᱱᱠᱟ ᱟᱞᱮᱥᱮᱫ ᱫᱚ ᱦᱟᱜ ᱩᱱᱟᱹᱜ ᱵᱟᱭ ᱫᱟᱜ ᱡᱟᱹᱲᱤ ᱟᱠᱟᱫᱟ ᱠᱚᱢ ᱜᱮ ᱾ ᱠᱚᱢ ᱜᱮ ᱫᱟᱜ ᱡᱟᱹᱲᱤ ᱟᱠᱟᱫ ᱠᱷᱟᱹᱛᱤᱨ ᱛᱮᱦᱟᱸᱜ, ᱚᱱᱠᱟ ᱢᱤᱫᱴᱟᱝ ᱵᱟᱨᱭᱟ ᱜᱮᱞᱮ ᱨᱚᱦᱚᱭ ᱟᱠᱟᱫᱟ᱾ ᱟᱨ ᱵᱟᱹᱠᱤᱭᱟᱜ ᱫᱚ, ᱵᱟᱠᱤ ᱢᱮᱱᱟᱜ ᱜᱮᱭᱟ ᱾
ᱦᱮᱸ ᱦᱮᱸ᱾ ᱛᱚ ᱟᱯᱮᱥᱮᱫ ᱫᱚ ᱛᱮᱦᱤᱧ ᱜᱟᱯᱟ ᱫᱚᱭ ᱫᱟᱜ ᱮᱫᱟᱭ ᱥᱮ ᱵᱟᱝ?
ᱵᱟᱭ ᱫᱟᱜ ᱮᱫᱟ ᱦᱚᱞᱟ ᱠᱷᱚᱱᱟᱜ ᱦᱟᱸᱜ ᱮ ᱥᱤᱛᱩᱝ ᱮ ᱮᱛᱚᱦᱚᱵ ᱟᱠᱟᱫᱟ ᱾ ᱢᱟᱱᱮ ᱚᱱᱠᱟ ᱢᱤᱫ ᱫᱷᱟᱶ ᱠᱟᱛᱮᱜ, ᱰᱩᱸᱰᱨᱩᱜ ᱮᱫᱟᱭ ᱟᱨ ᱚᱱᱠᱟ ᱢᱤᱫ ᱫᱷᱟᱶ ᱠᱟᱛᱮᱜ ᱫᱚ ᱥᱤᱛᱩᱝ ᱫᱟᱭ ᱾
ᱦᱮᱸ ᱦᱮᱸ᱾ ᱟᱞᱮᱥᱮᱫ ᱫᱚ ᱵᱮᱥᱤᱨ ᱵᱷᱟᱜᱽ ᱜᱮ ᱫᱟᱜ ᱮᱫᱟᱭ ᱨᱤᱢᱤᱞ ᱨᱤᱢᱤᱞ ᱰᱩᱰᱨᱩᱜ ᱮᱫᱟ, ᱟᱵᱟᱨᱮ ᱫᱟᱜ ᱮᱫᱟᱭ ᱾ ᱫᱚ ᱥᱟᱨᱟ ᱫᱤᱱ ᱜᱮ ᱚᱱᱠᱟ ᱦᱤᱡᱩᱜ ᱠᱟᱱᱟ ᱫᱟᱜ ᱾
ᱟᱞᱮ ᱥᱮᱫ ᱫᱚ ᱦᱚᱞᱟ ᱢᱤᱫ ᱫᱷᱟᱶ ᱮᱢᱚᱱᱮ ᱥᱤᱛᱩᱝ ᱠᱮᱫᱟ, ᱦᱚᱞᱟ ᱱᱟᱜ ᱥᱤᱛᱩᱝ ᱫᱚ ᱫᱚᱢᱮ ᱞᱟᱜᱟᱜ ᱠᱟᱱ ᱛᱟᱦᱮᱸᱱᱟ ᱾
ᱦᱮᱸ ᱦᱮᱸ᱾
ᱟᱨ ᱛᱮᱦᱤᱧᱟᱜ ᱥᱤᱛᱩᱝ ᱫᱚ ᱦᱟᱸᱜ ᱢᱟᱱᱮ ᱚ ᱛᱮᱦᱮᱧᱟᱜ ᱥᱤᱛᱩᱝ ᱫᱚ ᱦᱟᱸᱜ ᱩᱱᱟᱹᱜ ᱫᱚ ᱵᱟᱭ ᱞᱟᱜᱟᱜ ᱠᱟᱱᱟ, ᱛᱮᱦᱤᱧᱟᱜ ᱥᱤᱛᱩᱝ ᱫᱚ ᱾
ᱦᱚ ᱦᱚ ᱦᱚ ᱦᱚ ᱾ ᱛᱟᱦᱚᱞᱮ ᱟᱯᱮ ᱥᱮᱫ ᱫᱚ ᱜᱟᱰᱟ ᱠᱚᱫᱚ, ᱱᱟᱹᱭ ᱠᱚᱫᱚ ᱢᱮᱱᱟᱜ ᱛᱟᱯᱮᱭᱟ ᱥᱮ ᱵᱟᱝ?
ᱦᱮᱸ ᱚᱱᱠᱟ ᱟᱞᱮ ᱥᱩᱨ ᱨᱮᱫᱚ ᱵᱟᱹᱱᱩᱜᱼᱟ, ᱯᱷᱟᱨᱟᱠ ᱧᱚᱜ ᱨᱮ ᱢᱮᱱᱟᱜᱼᱟ ᱾ ᱟᱫᱚ ᱟᱞᱮ ᱠᱚᱫᱚ ᱦᱟᱸᱜ ᱚᱱᱠᱟ ᱢᱟᱱᱮ ᱦᱩᱲᱩ ᱨᱚᱦᱚᱭ ᱞᱟᱹᱜᱤᱫ ᱛᱮ ᱚᱱᱟ ᱜᱟᱰᱟ ᱠᱷᱚᱱᱟᱜ ᱫᱚ ᱫᱟᱜ ᱫᱚ ᱚᱱᱟ ᱫᱚ ᱟᱞᱮ ᱫᱚ ᱵᱟᱞᱮ ᱧᱟᱢ ᱜᱮᱭᱟ᱾ ᱰᱷᱮᱨ ᱜᱮᱞᱮ ᱯᱷᱟᱨᱟᱠ ᱜᱮᱭᱟ᱾
ᱚ ᱚ ᱦᱮᱸ ᱛᱚ᱾
ᱦᱮᱸ᱾
ᱟᱫᱚ ᱟᱞᱮ ᱫᱚ ᱚᱱᱮ ᱜᱟᱰᱟ ᱢᱮᱱᱟᱜ ᱛᱟᱞᱮᱭᱟ ᱛᱚ ᱟᱨ ᱥᱟᱶᱛᱮ ᱵᱟᱸᱫᱽ ᱠᱚ ᱢᱮᱱᱟᱜᱼᱟ ᱯᱩᱠᱷᱨᱤ ᱠᱚ ᱟᱫᱚ ᱛᱟᱦᱚᱞᱮ ᱚᱱᱟ ᱜᱟᱰᱟ ᱨᱮ ᱜᱟᱰᱟ ᱫᱷᱟᱨᱮ ᱚᱱᱟ ᱢᱚᱴᱚᱨ ᱢᱮᱥᱤᱱ ᱠᱚᱞᱮ ᱵᱟᱹᱭᱥᱟᱹᱣ ᱠᱟᱜ ᱟᱫᱚ ᱚᱱᱟ ᱜᱟᱰᱟ ᱫᱟᱜ ᱢᱮᱥᱟ ᱢᱮᱥᱤ ᱜᱮᱞᱮ ᱨᱚᱦᱚᱭᱮᱜ-ᱟ ᱮᱱᱠᱷᱟᱱ ᱜᱷᱩᱴᱩ ᱠᱚ ᱦᱟᱸ ᱫᱟᱜ ᱫᱚ ᱫᱟᱜᱚᱜ ᱠᱟᱱ ᱜᱮᱭᱟ ᱚᱱᱟ ᱜᱟᱰᱟ ᱫᱟᱜ ᱠᱚᱛᱮ ᱜᱮ, ᱟᱫᱚ ᱜᱟᱹᱰᱤ ᱠᱚᱜᱮ ᱚᱱᱠᱟ ᱵᱟᱝ ᱧᱟᱯᱟᱢ ᱠᱟᱱᱟ ᱠᱟᱛᱷᱟᱭᱟᱠᱚ ᱟᱹᱜᱩ ᱟᱹᱜᱩ ᱟᱨ ᱵᱟᱠᱚ ᱟᱹᱜᱩᱭᱮᱫᱭᱟ ᱚᱱᱠᱟ ᱠᱟᱛᱮ ᱦᱟᱯᱮ ᱟᱹᱣᱨᱤᱞᱮ ᱨᱚᱦᱚᱭ ᱪᱟᱵᱚᱭᱟ ᱟᱞᱮ ᱫᱚ ᱮᱠᱷᱚᱱ ᱵᱟ ᱠᱤ ᱢᱮᱱᱟᱜ ᱜᱮᱭᱟ ᱢᱤᱫ ᱵᱟᱨ ᱫᱚ᱾
ᱚ ᱦᱮᱸ ᱩᱝᱠᱩ ᱜᱟᱹᱰᱤ ᱵᱟᱞᱟ ᱠᱚᱦᱚᱸ ᱠᱚ ᱧᱮᱞ ᱫᱟ ᱢᱟᱱᱮ ᱡᱟᱦᱟᱸ ᱥᱮᱡ ᱜᱮ ᱢᱟᱱᱮ ᱵᱟᱲᱛᱤ ᱠᱷᱮᱛ ᱫᱟᱜ ᱠᱟᱱᱟ ᱥᱮ ᱵᱟᱹᱲᱛᱤ ᱠᱷᱮᱛ ᱢᱮᱱᱟᱜᱼᱟ, ᱚᱱᱛᱮ ᱜᱮᱠᱚ ᱤᱫᱤᱭᱮᱜᱼᱟ ᱾ ᱤᱱᱮᱠᱟᱡ ᱚᱱᱛᱮ ᱟᱠᱚᱣᱟᱜ ᱯᱨᱚᱯᱷᱤᱴ ᱦᱩᱭᱩᱜ ᱛᱟᱠᱚᱣᱟ ᱵᱟᱹᱲᱛᱤ ᱾
ᱦᱳᱭ ᱦᱳᱭ ᱦᱳᱭ ᱟᱨ ᱢᱟᱱᱮ ᱢᱤᱫ ᱫᱷᱟᱣ ᱵᱟᱫᱷᱟ ᱡᱟᱦᱟ ᱨᱮ ᱠᱚ ᱥᱤ ᱠᱟᱜᱼᱟ ᱟᱫᱚ ᱠᱚ ᱵᱟᱲᱟᱭᱟ ᱢᱟᱱᱮ ᱱᱚᱸᱰᱮᱞᱮ ᱥᱤ ᱞᱮᱠᱟᱡ ᱟᱞᱮ ᱜᱮ ᱠᱷᱟᱱ ᱠᱚ ᱦᱚᱦᱚᱣᱟᱞᱮᱭᱟ ᱮᱴᱟᱜ ᱥᱮᱫ ᱵᱟᱠᱚ ᱤᱫᱤᱭᱟ ᱾ ᱟᱫᱚ ᱚᱱᱠᱟ ᱠᱟᱛᱮ ᱚᱸᱰᱮ ᱫᱚ ᱢᱤᱫᱤᱱ ᱜᱟᱱ ᱥᱤᱭᱳᱜ ᱵᱟᱠᱚ ᱟᱹᱜᱩᱭᱫᱟ ᱡᱮᱢᱚᱱ ᱟᱞᱮ ᱴᱷᱮᱡ, ᱟᱫᱚ ᱟᱞᱮ ᱴᱷᱮᱡ ᱜᱮ ᱵᱟᱠᱚ ᱟᱹᱜᱩᱭᱮᱫ ᱦᱟᱱᱮ ᱮᱴᱟᱜ ᱥᱮᱫᱠᱚ ᱤᱫᱤᱭᱫᱟ ᱦᱟᱸᱱᱛᱮᱜ ᱞᱟᱦᱟ ᱠᱚ ᱥᱤ ᱫᱟ ᱟᱫᱚ᱾
ᱚᱸ ᱦᱮᱸ ᱟᱞᱮ ᱦᱮᱸ᱾ ᱟᱞᱮ ᱦᱚᱸ ᱡᱮᱢᱚᱱ ᱚᱱᱠᱟ ᱢᱤᱫ ᱫᱤᱱ ᱞᱮ ᱠᱚᱭᱚᱜ ᱠᱮᱫᱟ ᱴᱟᱠᱴᱚᱨ ᱜᱮ ᱵᱟᱝ ᱦᱮᱡ ᱞᱮᱱᱟ ᱟᱨ ᱯᱚᱨᱮᱨᱫ ᱫᱤᱱ ᱦᱤᱞᱳᱜ ᱦᱚᱸ ᱚᱱᱠᱟ ᱥᱮ ᱛᱟᱜ ᱵᱮᱲᱟ ᱦᱚᱸ ᱵᱟᱝ ᱦᱮᱡ ᱞᱮᱱᱟ ᱛᱤᱠᱤᱱ ᱦᱚᱸ ᱵᱟᱝ ᱦᱮᱡ ᱮᱱᱟ ᱦᱟᱸᱱᱮ ᱛᱟᱨᱟᱥᱤᱧ ᱥᱮᱫ ᱦᱮᱡ ᱠᱟᱱᱟ᱾ ᱛᱟᱦᱞᱮ ᱛᱟᱨᱟᱥᱤᱧ ᱦᱚᱸ ᱚᱱᱟ ᱠᱚᱨᱮ ᱦᱟᱸᱱᱛᱮ ᱞᱟᱛᱟᱨ ᱥᱮᱡ ᱠᱷᱚᱡ ᱥᱤ ᱟᱹᱜᱩᱭᱫᱟ ᱨᱟᱠᱟᱵ ᱟᱹᱜᱩᱭᱫᱟᱭ ᱟᱨ ᱟᱞᱮᱭᱟᱜ ᱠᱷᱮᱛ ᱴᱷᱮᱡ ᱦᱮᱡ ᱛᱮᱫᱚ ᱮᱠᱫᱚᱢ ᱧᱩᱦᱩᱢ ᱮᱱᱟ ᱥᱟᱲᱮ ᱯᱟᱸᱪᱴᱟ ᱵᱟᱡᱟᱣᱮᱱ ᱛᱟᱭᱟ᱾
ᱦᱮᱸ ᱦᱮᱸ ᱦᱮᱸ᱾
ᱛᱮ ᱜᱮ ᱧᱩᱛ ᱨᱮᱜᱮᱭ ᱥᱤ ᱠᱮᱫᱟ᱾
ᱦᱳᱭᱛᱚ ᱦᱮᱸ ᱵᱟᱠᱟᱡ ᱟᱫᱚ ᱫᱤᱨᱤᱜ ᱠᱟᱱᱟ ᱥᱮ ᱚᱭ ᱟᱫᱚ ᱵᱷᱟᱫᱚᱨ ᱵᱚᱸᱜᱟ ᱛᱤᱭᱳᱚᱜᱚ ᱠᱟᱱᱟ ᱡᱩᱫᱤ ᱵᱷᱟᱫᱚᱨ ᱵᱚᱸᱜᱟ ᱦᱟᱹᱨᱤᱡ ᱮᱢ ᱨᱚᱦᱚᱭᱟ ᱟᱫᱚ ᱛᱤᱥ ᱫᱚ ᱦᱩᱲᱩ ᱫᱚ ᱯᱚᱴᱮᱜᱼᱟ ᱜᱮᱞᱮᱜᱼᱟ᱾
ᱦᱮᱸ᱾ ᱟᱫᱚ ᱱᱮᱛᱟᱨ ᱫᱚ ᱡᱚᱛᱚ ᱠᱤᱪᱷᱩ ᱜᱮ ᱚᱝᱠᱟ ᱵᱚᱫᱚᱞᱚᱜ ᱠᱟᱱ ᱛᱟᱵᱚᱱᱟ ᱡᱷᱚᱛᱚ ᱠᱤᱪᱷᱩ ᱜᱮ ᱫᱷᱤᱨᱮ ᱫᱤᱨᱮᱛᱮ ᱦᱩᱭᱩᱜ ᱠᱟᱱᱟ ᱡᱮᱢᱚᱱ ᱡᱟᱦᱟᱸᱱᱟᱜ ᱟᱸ ᱡᱚ ᱵᱟᱦᱟ ᱠᱚᱦᱚᱸ ᱫᱤᱨᱤᱛᱮ ᱦᱩᱭᱩᱜ ᱠᱟᱱᱟ ᱟᱫᱚ ᱫᱟᱹ ᱫᱟᱜ ᱡᱟᱹᱲᱤ ᱦᱚᱸ ᱚᱱᱠᱟᱜᱮ ᱫᱤᱨᱤ ᱫᱤᱨᱤᱛᱮ ᱦᱩᱭᱩᱜ ᱠᱟᱱᱟ᱾
ᱦᱳᱭ ᱦᱮᱸ ᱚᱠᱛᱚ ᱨᱮᱫᱚ ᱵᱟᱭ ᱫᱟᱜ ᱡᱟᱹᱲᱤᱭᱫᱟ ᱫᱟᱜ ᱡᱟᱹᱲᱤ᱾
ᱵᱟᱝᱜᱮ ᱟᱫᱚ ᱛᱟᱦᱞᱮ ᱦᱚᱸᱜᱼᱚᱭ ᱛᱚ ᱫᱟᱜ ᱡᱟᱹᱲᱤ ᱢᱟᱭ ᱫᱟᱜ ᱡᱟᱹᱲᱤᱭ ᱠᱟᱜ ᱜᱮᱭᱟ ᱛᱟᱦᱞᱮ ᱦᱚᱜ ᱚᱛ ᱠᱚᱦᱚᱸ ᱦᱟᱸᱜ ᱤᱭᱟᱹᱣ ᱠᱟᱱ ᱜᱮᱭᱟ ᱚᱫᱟᱣ ᱠᱟᱱ ᱜᱮᱭᱟ, ᱛᱟᱦᱞᱮ ᱟᱯᱮ ᱥᱮᱡ ᱚᱱᱠᱟ ᱳᱫᱽ ᱯᱩᱴᱠᱟᱹ ᱠᱚᱫᱚ ᱚᱢᱚᱱᱚᱜ ᱠᱟᱱᱟ ᱥᱮ ᱵᱟᱝ?
ᱦᱮᱸ ᱮᱢᱚᱱᱚᱜ ᱠᱟᱱ ᱜᱮᱭᱟ ᱠᱚ ᱟᱞᱮ ᱵᱤᱨ ᱢᱮᱱᱟᱜ ᱛᱟᱞᱮᱭᱟ ᱜᱟᱰᱟ ᱯᱟᱨᱚᱢ ᱨᱮᱜᱮ ᱟᱫᱚ ᱛᱟᱦᱚᱞᱮ ᱚᱸᱰᱮ ᱩᱫ ᱠᱚ ᱯᱩᱴᱠᱟᱹ ᱠᱚᱦᱚᱸ ᱠᱚ ᱧᱟᱢᱚᱜ ᱠᱟᱱ ᱜᱮᱭᱟ ᱟᱨᱞᱮ ᱟᱹᱜᱩ ᱠᱚᱜᱮᱭᱟ, ᱟᱨ ᱳᱫᱽ ᱫᱚ ᱵᱮᱥᱤᱨ ᱵᱷᱟᱜᱽ ᱜᱮ ᱢᱟᱱᱮ ᱥᱳᱲᱮ ᱠᱟᱛᱮ ᱞᱮ ᱡᱚᱢ ᱜᱮᱭᱟ ᱟᱨ ᱯᱩᱴᱠᱟᱹ ᱫᱚ ᱞᱮᱴᱚ ᱠᱚᱜᱮᱭᱟᱞᱮ ᱟᱨ ᱟᱯᱮ ᱥᱮᱡ ᱜᱮ ᱚᱠᱟᱮ ᱞᱮᱠᱟ ᱧᱟᱢᱚᱜ ᱠᱟᱱᱟ ᱠᱚᱥᱮ ᱵᱟᱝ?
ᱚ ᱟᱞᱮᱥᱮᱫ ᱫᱚ ᱚᱱᱠᱟ ᱯᱷᱩᱴᱠᱟᱹ ᱫᱚ ᱦᱟᱸᱜ ᱵᱟᱠᱚ ᱧᱟᱢᱚᱜ ᱠᱟᱱᱟ, ᱚᱱᱠᱟ ᱞᱟᱦᱟ ᱛᱮᱫᱚ ᱠᱚ ᱧᱟᱢᱚᱜ ᱛᱟᱦᱮᱸᱫ ᱚᱱᱟ ᱯᱚᱴᱟᱥ ᱵᱤᱨ ᱛᱮᱦᱮᱸ ᱠᱟᱱᱟ᱾
ᱦᱮᱸ ᱦᱮᱸ᱾
ᱦᱮᱸ ᱚᱸᱰᱮ ᱠᱚ ᱧᱟᱢᱚᱜ ᱛᱟᱦᱮᱸ ᱟᱫᱚ ᱱᱮᱛᱟᱨ ᱫᱚ ᱚᱱᱟ ᱢᱟᱜ ᱟᱠᱟᱫᱟ ᱠᱚ ᱟᱫᱚ ᱛᱟᱦᱞᱮ ᱚᱱᱟ ᱵᱟᱹᱱᱩᱜ-ᱟ, ᱟᱫᱚ ᱛᱟᱦᱞᱮ ᱱᱮᱛᱟᱨ ᱫᱚ ᱯᱩᱴᱠᱟᱹ ᱫᱚ ᱦᱟᱜ ᱵᱟᱠᱚ ᱧᱟᱢᱚᱜ ᱠᱟᱱᱟ᱾ ᱟᱫᱚ ᱩᱫ ᱠᱚᱫᱚ ᱦᱟᱸᱜ ᱱᱮᱛᱟᱨ ᱫᱚ ᱚᱱᱟ ᱤᱭᱟᱹ ᱩᱫ ᱠᱚᱜᱮ ᱧᱟᱢᱚᱜ ᱠᱟᱱᱟ ᱦᱟᱸᱜ ᱚᱱᱟ ᱢᱩᱪᱤ ᱩᱫ, ᱟᱨ ᱵᱩᱱᱩᱢ ᱩᱫ ᱚᱱᱟ ᱠᱚᱜᱮ ᱧᱟᱢᱚᱜ ᱠᱟᱱᱟ᱾
ᱚ ᱦᱮᱸ ᱛᱚ, ᱟᱫᱚ ᱟᱞᱮ ᱫᱚ ᱦᱚᱸᱜ-ᱚᱭ ᱠᱷᱮᱛ ᱠᱚᱨᱮ ᱚᱱᱟ ᱤᱭᱟᱹ ᱵᱟᱹᱞᱤ ᱩᱫ ᱠᱚ ᱧᱟᱢᱚᱜ ᱜᱮᱭᱟ ᱦᱚᱸᱜ-ᱚ ᱛᱚ ᱨᱚᱦᱚᱭ ᱥᱚᱢᱚᱭ ᱛᱚ ᱵᱷᱤᱛᱟᱹᱭᱟᱠᱚ, ᱯᱟᱲᱤᱭᱟᱠᱚ ᱛᱟᱦᱞᱮ ᱩᱱ ᱥᱚᱢᱚᱭ ᱚᱱᱟ ᱵᱟᱞᱤ ᱩᱫ ᱠᱚ ᱧᱟᱢᱚᱜ ᱜᱮᱭᱟ᱾ ᱟᱫᱚ ᱚᱱᱟ ᱠᱚ ᱞᱟᱫ ᱠᱚ ᱥᱟᱨᱡᱚᱢ ᱥᱟᱠᱟᱢ ᱨᱮ ᱥᱤᱵᱤᱞ ᱜᱮᱭᱟ ᱟᱨ ᱟᱸᱡᱮ ᱟᱸᱡᱮ ᱩᱛᱩ ᱠᱚ ᱥᱤᱵᱤᱞ ᱜᱮᱭᱟ᱾ ᱩᱛᱩᱭ ᱜᱮᱭᱟᱞᱮ ᱚᱱᱟ ᱩᱫ ᱠᱚᱦᱚᱸ᱾
ᱦᱮᱸ ᱟᱨ ᱱᱚᱝᱠᱟ ᱛᱟᱦᱞᱮ ᱤᱭᱟᱹ ᱵᱩᱥᱩᱵ ᱩᱫ ᱠᱚᱫᱚ ᱵᱟᱭ ᱚᱢᱚᱱᱚᱜ ᱠᱟᱱᱟ ᱟᱯᱮᱥᱮᱡ ᱫᱚ?
ᱟᱫᱚ ᱵᱩᱥᱩᱵ ᱩᱜ ᱦᱚᱸ ᱚᱢᱚᱱ ᱫᱚ ᱚᱢᱚᱱᱚᱜ ᱜᱮᱭᱟ ᱢᱮᱱᱠᱷᱟᱱ ᱟᱫᱚ ᱫᱚᱢᱮ ᱫᱚ ᱱᱮᱛᱟᱨ ᱫᱚ ᱠᱷᱚᱲ ᱢᱟ ᱚᱲᱟᱜ ᱛᱮ ᱵᱟᱠᱚ ᱟᱹᱜᱩᱭ-ᱟ ᱥᱟᱱᱟᱢ ᱦᱚᱲᱜᱮ ᱦᱟᱱᱮ ᱜᱟᱹᱰᱤ ᱛᱮ ᱦᱚᱯᱟᱨ ᱜᱟᱹᱲᱤᱛᱮ ᱵᱚᱲᱚ ᱵᱚᱲᱚ ᱜᱟᱹᱲᱤᱛᱮ ᱠᱷᱮᱛ ᱨᱮᱜᱮ ᱛᱟᱦᱞᱮ ᱚᱸᱰᱮ ᱜᱮᱠᱚ ᱫᱟᱞ ᱦᱚᱪᱚᱭᱟ ᱮᱠᱫᱚᱢ ᱦᱳᱲᱳ ᱠᱟᱛᱮᱜ ᱦᱤᱡᱩᱜ ᱠᱟᱱᱟ, ᱟᱫᱚ ᱟᱴᱤ ᱠᱟᱛᱮᱜ ᱢᱟ ᱚᱲᱟᱜ ᱨᱮ ᱵᱟᱠ ᱠᱚ ᱟᱹᱜᱩᱮᱫ ᱵᱟᱠᱚ ᱫᱟᱞᱮᱫᱟ ᱟᱫᱚ ᱢᱮᱱᱠᱷᱟᱱ ᱵᱩᱥᱩᱠ ᱫᱚ ᱩᱱᱟᱹᱜ ᱠᱚᱢ ᱜᱮᱭᱟ ᱟᱫᱚ ᱵᱩᱥᱩᱵ ᱳᱫ ᱫᱚ ᱮᱠᱷᱚᱱ ᱵᱟᱝ ᱚᱢᱚᱱ ᱠᱟᱱᱟ ᱟᱞᱮ ᱥᱮᱫ᱾ ᱫᱚ ᱟᱹᱣᱨᱤ ᱚᱢᱚᱱ ᱱᱚᱜ-ᱟ, ᱟᱨ ᱠᱷᱚᱲ ᱠᱚ ᱚᱱᱠᱟ ᱵᱟᱹᱱᱩᱜ-ᱟ ᱛᱚ ᱵᱟᱝ ᱥᱮᱭᱟ ᱞᱮᱱᱠᱷᱟᱱ ᱚᱱᱟ ᱢᱟ ᱵᱟᱝ ᱡᱟᱱᱟᱢᱚᱜ-ᱟ, ᱠᱷᱚᱲ ᱠᱷᱚᱱᱟᱜ ᱜᱮ ᱦᱩᱭᱩᱜ ᱜᱮᱭᱟ᱾
ᱦᱮᱸ, ᱚᱱᱟ ᱵᱩᱥᱩᱵ ᱩᱫ ᱫᱚ ᱦᱟᱸᱜ ᱦᱮᱸ ᱦᱮᱸ ᱮᱠᱫᱚᱢ ᱚᱱᱟ ᱫᱚ, ᱵᱩᱥᱩᱵ ᱠᱷᱚᱱᱟᱜ ᱜᱮ ᱚᱢᱚᱱᱚᱜ-ᱟ ᱥᱮ ᱚᱱᱟ ᱫᱚ ᱢᱟᱱᱮ ᱵᱩᱥᱩᱵ ᱟᱸᱻ ᱫᱟᱜ, ᱫᱟᱜ-ᱮ ᱧᱟᱢ ᱥᱮᱨᱢᱟ ᱨᱮᱭᱟᱜ ᱫᱟᱜ-ᱮ ᱧᱟᱢ ᱞᱮᱠᱷᱟ ᱚᱱᱟ ᱦᱟᱞᱠᱟ ᱢᱟᱱᱮ ᱥᱮᱭᱟ ᱧᱚᱜᱚᱜ-ᱟ ᱟᱨ ᱚᱸᱰᱮ ᱠᱷᱚᱱᱟᱜ ᱜᱮ ᱵᱩᱥᱩᱵ ᱩᱫ ᱚᱢᱚᱱᱚᱜ-ᱟ᱾ ᱟᱫᱚ ᱟᱞᱮ ᱫᱚ ᱦᱟᱸᱜ ᱚᱝᱠᱟ ᱦᱚᱯᱟᱨ ᱠᱚᱛᱮ ᱫᱚ ᱵᱟᱝ ᱞᱮ ᱫᱟᱜ ᱤᱭᱟᱹ ᱦᱩᱲᱩ ᱵᱟᱝᱞᱮ ᱤᱨ ᱦᱚᱪᱚᱣ ᱠᱟᱫᱟ᱾
ᱦᱮᱸ ᱦᱮᱸ᱾
ᱟᱫᱚ ᱚᱱᱟ ᱠᱷᱟᱹᱛᱤᱨ ᱟᱞᱮ ᱞᱮᱵᱮᱫ ᱢᱤᱥᱤᱱ, ᱞᱮᱵᱮᱫ ᱢᱮᱥᱤᱱ ᱛᱮᱜᱮᱞᱮ ᱫᱟᱞ ᱠᱟᱫ ᱛᱮ ᱠᱷᱚᱲ ᱠᱚ ᱦᱮᱱᱟᱜ ᱛᱟᱞᱮ ᱜᱮᱭᱟ ᱟᱫᱚ ᱚᱱᱟ ᱠᱟᱹᱴᱤᱡ
ᱦᱳᱭ ᱦᱳᱭ᱾
ᱟᱫᱚ ᱚᱱᱟᱜᱮ ᱫᱟᱜ ᱧᱟᱢᱛᱮ ᱥᱮᱭᱟ ᱟᱠᱟᱱᱛᱮ ᱩᱫ ᱠᱚ ᱚᱢᱚᱱᱚᱜ ᱠᱟᱱ ᱜᱮᱭᱟ ᱵᱩᱥᱩᱵ ᱩᱫ ᱟᱞᱮᱭᱟᱜ ᱫᱚ᱾
ᱚ ᱚ ᱦᱮᱸ ᱛᱚ, ᱟᱞᱮ ᱦᱚᱸ ᱟᱫᱚ ᱟᱞᱮ ᱢᱟ ᱵᱟᱹᱪ ᱵᱚᱪᱷᱚᱨ ᱨᱮ ᱵᱟᱨ ᱫᱷᱟᱣ ᱦᱳᱲᱳ ᱞᱮ ᱪᱟᱥᱟ᱾ ᱦᱚᱸᱜ-ᱚᱭ ᱡᱟᱦᱟᱸ ᱵᱚᱨᱥᱟ ᱨᱮᱱᱟᱜ ᱦᱩᱲᱩ ᱫᱚ ᱚᱱᱟ ᱫᱚᱞᱮ ᱟᱹᱴᱤ ᱠᱟᱛᱮᱫ ᱞᱮ ᱟᱹᱜᱩᱭ ᱛᱮ ᱚᱲᱟᱜ ᱨᱮ ᱞᱮᱵᱮᱫ ᱢᱮᱥᱤᱱ ᱛᱮᱜᱮ ᱞᱮ ᱫᱟᱞᱟ ᱟᱨ ᱠᱤᱪᱷᱩ ᱜᱟᱱ ᱦᱚᱲ ᱫᱚ ᱡᱟᱦᱟᱸᱭ ᱜᱟᱹᱭ ᱰᱟᱹᱝᱨᱤ ᱠᱚ ᱵᱟᱹᱱᱩᱜ ᱠᱚᱣᱟ ᱩᱝᱠᱩ ᱫᱚ ᱵᱟᱝ ᱠᱚ ᱟᱹᱜᱩᱭᱟ, ᱚᱸᱰᱮ ᱜᱮ ᱠᱚ ᱫᱟᱞ ᱜᱮᱭᱟ ᱟᱨ ᱟᱞᱮ ᱦᱚᱸ ᱡᱟᱦᱟᱸ ᱚᱱᱟ ᱫᱷᱚᱨᱚᱱ ᱨᱮᱱᱟᱜ ᱦᱳᱲᱳ, ᱚᱱᱟ ᱫᱚ ᱚᱸᱰᱮ ᱜᱮ ᱜᱟᱹᱲᱤ ᱛᱮ ᱦᱳᱯᱟᱨ ᱜᱟᱹᱲᱤ ᱛᱮᱞᱮ ᱫᱟᱞ ᱜᱮᱭᱟ ᱟᱫᱚ ᱚᱲᱟᱜ ᱫᱚ ᱛᱚᱠᱷᱚᱱ ᱫᱚ ᱵᱟᱞᱮ ᱟᱹᱜᱩᱭᱟ ᱛᱚᱠᱷᱚᱱ ᱫᱚ ᱫᱚᱢᱮ ᱥᱤᱛ ᱛᱩᱝ ᱜᱚᱨᱚᱢᱟᱭ ᱛᱚ᱾
ᱦᱮᱸ ᱦᱮᱸ ᱩᱱ ᱫᱚ ᱢᱟᱱᱮ, ᱦᱮᱸ ᱩᱱ ᱫᱚ ᱢᱟᱱᱮ ᱜᱚᱨᱚᱢ ᱥᱳᱢᱳᱭ ᱫᱚ ᱢᱟᱱᱮ ᱫᱟᱞ ᱵᱟᱝ ᱥᱟᱱᱟᱣᱟ ᱟᱨ ᱵᱩᱥᱩᱵ ᱠᱚ
ᱦᱳᱭ ᱦᱳᱭ, ᱦᱳᱭ ᱦᱳᱭ ᱟᱫᱚ ᱛᱟᱦᱞᱮ ᱩᱱ ᱦᱳᱭ, ᱮᱠᱫᱚᱢ ᱜᱟᱹᱲᱤ ᱛᱮᱜᱮ ᱡᱚᱛᱚ ᱦᱚᱲ ᱠᱚ ᱫᱟᱞ ᱜᱮᱭᱟ ᱠᱚ ᱟᱨ ᱱᱮᱛᱟᱨ ᱢᱟ ᱜᱟᱹᱭ ᱰᱟᱹᱝᱨᱤ ᱩᱱᱟᱹᱜ ᱵᱟᱝ ᱠᱚ ᱪᱟᱥᱮᱜ ᱠᱚᱣᱟ ᱚᱱᱟ ᱠᱷᱟᱹᱛᱤᱨ ᱠᱚ ᱠᱷᱚᱲ ᱠᱚᱦᱚᱸ ᱵᱟᱠᱚ ᱥᱟᱢᱴᱟᱣᱮᱜ-ᱟ ᱟᱨ ᱠᱷᱮᱛ ᱨᱮᱜᱮ ᱦᱚᱸᱜ-ᱚᱝᱠᱟ ᱜᱟᱹᱲᱤ ᱛᱮ ᱜᱮ ᱠᱚ ᱫᱟᱞᱮᱜ-ᱟ᱾ ᱟᱫᱚ ᱚᱱᱟ ᱠᱷᱟᱹᱛᱤᱨ ᱳᱫ ᱠᱚ ᱦᱚᱸ ᱦᱟᱸᱜ ᱠᱷᱟᱱ ᱚᱱᱠᱟ ᱫᱚ ᱩᱱᱟᱹᱜ ᱫᱚ ᱵᱟᱝ ᱧᱟᱢᱚᱜ ᱠᱟᱱᱟ ᱟᱞᱮ ᱥᱮᱫ ᱫᱚ᱾ ᱠᱟᱹᱴᱤᱡ ᱠᱚᱢ ᱦᱟᱱᱟ ᱵᱩᱥᱩᱵ ᱩᱫ ᱫᱚ, ᱟᱫᱚ ᱮᱴᱟᱜ ᱩᱫ ᱦᱟᱱᱟ ᱱᱤᱭᱟᱹ ᱚᱨᱛᱩᱫ ᱩᱫ ᱠᱚ, ᱮᱴᱟᱜ ᱢᱚᱛᱟᱢ ᱩᱫ ᱠᱚ, ᱵᱤᱨ ᱠᱚ ᱨᱮ ᱫᱚ ᱦᱟᱸᱜ ᱠᱷᱟᱱ ᱧᱟᱢᱚᱜ ᱠᱟᱱ ᱜᱮᱭᱟ ᱵᱟᱜᱟᱱ ᱠᱚᱨᱮ ᱫᱚ᱾
ᱟᱫᱚ ᱵᱩᱥᱩᱵ ᱳᱫ ᱫᱚ ᱮᱠᱷᱚᱱ ᱵᱟᱝ ᱞᱮᱠᱟ ᱜᱮ᱾
ᱦᱮᱸ ᱟᱨ ᱛᱟᱦᱞᱮ ᱚᱱᱠᱟ ᱦᱳᱲᱳᱡ ᱪᱟᱥ ᱵᱟᱫ ᱠᱟᱛᱮᱫ ᱟᱨ ᱦᱚᱸ ᱚᱱᱠᱟ ᱥᱚᱵᱡᱤ ᱠᱚ ᱢᱟᱱᱮ ᱪᱮᱫ ᱠᱚ ᱯᱮ ᱪᱟᱥ ᱜᱮᱭᱟ᱾
ᱦᱮᱸ ᱟᱞᱮ ᱫᱚ ᱥᱚᱵᱽᱡᱤ ᱞᱮ ᱪᱟᱥ ᱜᱮᱭᱟ ᱱᱤᱛᱚᱜ ᱦᱚᱸᱜ ᱵᱮᱸᱜᱟᱲ ᱞᱮ ᱨᱚᱦᱚᱭ ᱟᱠᱟᱜᱼᱟ᱾ ᱚᱲᱟᱜ ᱨᱮ ᱩᱛᱩ ᱡᱚᱢ ᱦᱚᱸ ᱦᱩᱭᱩᱜ ᱜᱮᱭᱟ, ᱟᱨ ᱟᱠᱷᱨᱤᱧ ᱜᱮᱭᱟ ᱞᱮ ᱟᱞᱮ ᱥᱮᱫ ᱫᱚ ᱦᱟᱛᱟᱣ ᱠᱚ ᱦᱤᱡᱩᱜᱼᱟ᱾ ᱯᱟᱹᱭᱠᱟᱹᱨ ᱜᱟᱹᱰᱤ ᱠᱚ ᱟᱹᱜᱩᱭᱼᱟ ᱤᱭᱟᱹ ᱪᱷᱳᱴᱳ ᱧᱚᱜ ᱚᱱᱟ ᱡᱟᱸᱦᱟ ᱯᱤᱠᱟᱯ ᱵᱷᱮᱱ ᱠᱚ᱾ ᱟᱫᱚ ᱚᱱᱟ ᱛᱮᱜᱮ ᱠᱚ ᱤᱫᱤᱭᱟ ᱠᱚ ᱢᱤᱫ ᱵᱤᱜᱷᱟᱹ ᱵᱟᱨ ᱵᱤᱜᱷᱟᱹ ᱨᱚᱦᱚᱭ ᱦᱩᱭᱩᱜᱼᱟ ᱛᱚ, ᱟᱫᱚ ᱛᱟᱦᱞᱮ ᱚᱱᱟ ᱠᱚᱜᱮ ᱛᱚ ᱠᱚ ᱤᱫᱤᱭᱟ ᱠᱚ ᱟᱨ ᱚᱲᱟᱜ ᱨᱮ ᱵᱟᱲᱜᱮ ᱠᱚᱨᱮ ᱩᱛᱩ ᱡᱚᱢ ᱞᱮᱠᱟ ᱫᱚ ᱟᱸᱲᱟᱜ ᱠᱚᱦᱚᱸ ᱛᱚ ᱦᱚᱛᱚᱫ ᱟᱸᱲᱟᱜ ᱠᱚᱸᱰᱷᱟ ᱟᱸᱲᱟᱜ ᱠᱚ ᱵᱷᱮᱱᱰᱤ ᱠᱚ ᱡᱷᱤᱸᱜᱟᱹ ᱠᱚ ᱠᱚᱞᱮ ᱨᱚᱦᱚᱭ ᱜᱮᱭᱟ ᱞᱮ ᱾ ᱟᱨ ᱟᱹᱠᱷᱨᱤᱧ ᱦᱚᱸ ᱦᱩᱭᱩᱜ ᱜᱮᱭᱟ ᱠᱚᱛᱚᱠ ᱥᱳᱢᱳᱭ ᱫᱚ᱾
ᱟᱨ ᱟᱯᱮ ᱥᱮᱫ ᱜᱮ?
ᱦᱮᱸ ᱟᱞᱮ ᱥᱮᱫ ᱫᱚ ᱦᱟᱸᱜ ᱪᱟᱥ ᱫᱚᱞᱮ ᱪᱟᱥ ᱜᱮᱭᱟ ᱥᱚᱵᱡᱤ ᱠᱚᱦᱚᱸ, ᱟᱫᱚ ᱢᱮᱱ ᱠᱷᱟᱱ ᱟᱞᱮ ᱫᱚ ᱦᱟᱸᱜ ᱚᱲᱟᱜ ᱡᱚᱢ ᱥᱩᱢᱩᱝ ᱜᱮᱞᱮ ᱪᱟᱥᱟ ᱵᱟᱡᱟᱨ ᱨᱮᱫᱚ ᱚᱱᱠᱟ ᱵᱟᱝ ᱞᱮ ᱤᱫᱤ ᱜᱮᱭᱟ᱾
ᱚ ᱚ ᱦᱮᱸᱛᱚ, ᱟᱫᱚ ᱚᱱᱟ ᱜᱮ ᱪᱟᱥ ᱠᱟᱛᱮᱫ ᱵᱚᱱ ᱡᱚᱢ ᱞᱮᱠᱷᱟᱡ ᱢᱟᱱᱮ ᱵᱟᱡᱟᱨ ᱨᱮ ᱠᱤᱨᱤᱧ ᱵᱟᱝ ᱦᱩᱭᱩᱜᱼᱟ ᱦᱮᱸ ᱥᱮ ᱵᱟᱠᱷᱟᱡ, ᱵᱟᱡᱟᱨ ᱫᱤᱥᱚᱢ ᱛᱟᱦᱮᱸ ᱞᱮᱱ ᱠᱷᱟᱡ ᱵᱟᱡᱟᱨ ᱨᱮ ᱠᱤᱨᱤᱧ ᱠᱟᱛᱮᱫ ᱪᱷᱟᱲᱟ ᱡᱚᱢ ᱜᱮᱛᱚ ᱵᱟᱹᱱᱩᱜᱼᱟ, ᱡᱟᱸᱦᱟ ᱱᱟᱸᱜ ᱜᱮ ᱠᱤᱨᱤᱧ ᱠᱟᱛᱮᱜ ᱜᱮᱢ ᱡᱚᱢᱟ, ᱟᱫᱚ ᱛᱚ ᱫᱤᱥᱚᱢ ᱫᱚ ᱟᱸᱲᱟᱜ ᱥᱟᱠᱟᱢ ᱠᱚᱦᱚᱸ ᱩᱛᱩ ᱠᱟᱛᱮᱫ ᱵᱚᱱ ᱡᱚᱢ ᱜᱮᱭᱟ ᱠᱚᱛᱚᱠ ᱥᱚᱢᱚᱭ ᱫᱚ ᱫᱤᱱᱟᱹᱢ ᱢᱟ ᱩᱛᱩ ᱠᱚᱫᱚ ᱵᱟᱝ ᱛᱟᱦᱮᱱᱟ᱾
ᱦᱮᱸ ᱟᱨ ᱱᱮᱛᱟᱨ ᱟᱹᱛᱩ ᱫᱤᱥᱚᱢ ᱨᱮᱭᱟᱜ ᱚᱱᱟ ᱵᱟᱲᱜᱤ ᱠᱚᱨᱮ ᱡᱚᱱᱰᱨᱟ ᱠᱚᱫᱚ ᱠᱚ ᱨᱚᱦᱚᱭ ᱵᱟᱲᱟᱭ ᱮᱫᱟ ᱥᱮ ᱵᱟᱝ?
ᱦᱮᱸ ᱟᱞᱮ ᱥᱮᱫ ᱦᱚᱸ ᱞᱟᱦᱟ ᱛᱮᱫᱚ ᱠᱚ ᱨᱚᱦᱚᱭ ᱛᱟᱦᱮᱸᱫᱼᱟ, ᱢᱮᱱ ᱠᱷᱟᱱ ᱟᱫᱚ ᱱᱤᱛᱚᱜ ᱫᱚ ᱠᱟᱹᱴᱤᱡ ᱠᱚᱢ ᱠᱟᱱᱟ ᱵᱟᱝ ᱠᱚ ᱨᱚᱦᱚᱭᱟ᱾ ᱟᱨ ᱢᱤᱫ ᱵᱟᱨ ᱦᱚᱲ ᱨᱚᱦᱚᱭ ᱢᱟᱱᱮ ᱜᱮ ᱫᱚᱢᱮ ᱩᱱᱠᱩ ᱢᱤᱨᱩ ᱪᱮᱬᱮ ᱢᱮᱱᱟᱜ ᱠᱚᱣᱟ ᱛᱚ ᱡᱚᱢᱟ ᱟᱠᱚ ᱫᱚᱢᱮ, ᱟᱫᱚ ᱛᱟᱦᱞᱮ ᱢᱤᱫ ᱵᱟᱨ ᱦᱚᱲ ᱫᱚ ᱚᱱᱠᱟ ᱵᱟᱠᱚ ᱨᱚᱦᱚᱭ ᱜᱮᱭᱟ ᱞᱟᱦᱟ ᱛᱮᱫᱚ ᱠᱚ ᱨᱚᱦᱚᱭ ᱛᱟᱦᱮᱸᱫ, ᱟᱫᱚ ᱱᱤᱛᱚᱜ ᱫᱚ ᱟᱠᱷᱟᱱ ᱵᱟᱝ ᱠᱚ ᱨᱚᱦᱚᱭ ᱠᱟᱜᱼᱟ᱾ ᱟᱫᱚ ᱟᱞᱮ ᱫᱚ ᱜᱷᱩᱴ ᱜᱷᱩᱴᱩ ᱠᱚᱦᱚᱸ ᱡᱚᱛᱚ ᱞᱮ ᱨᱚᱦᱚᱭ ᱪᱟᱵᱟᱭ ᱜᱮᱭᱟ ᱦᱳᱲᱳ ᱫᱚ, ᱫᱟᱜᱚᱜᱼᱟ ᱜᱟᱰᱟ ᱫᱟᱜ ᱠᱚ ᱥᱮᱨᱢᱟ ᱫᱟᱜ ᱢᱮᱥᱟ ᱢᱮᱥᱤ ᱟᱫᱚ ᱛᱟᱞᱦᱮ ᱡᱚᱛᱚ ᱞᱮ ᱨᱚᱦᱚᱭ ᱠᱟᱜᱼᱟ ᱦᱩᱲᱩ ᱜᱮ ᱦᱟᱸᱜ ᱠᱷᱟᱱ ᱟᱨ ᱚᱱᱟ ᱢᱤᱫ ᱵᱟᱨ ᱜᱮ ᱟᱱᱟᱪ ᱠᱚ ᱨᱚᱦᱚᱭ ᱞᱟᱹᱜᱤᱫ ᱛᱮ ᱠᱷᱮᱛ ᱢᱮᱱᱟᱜᱼᱟ᱾
ᱟᱫᱚ ᱡᱚᱱᱰᱨᱟ ᱫᱚ ᱦᱟᱸᱜ ᱠᱷᱟᱱ ᱵᱟᱝᱞᱮ ᱨᱚᱦᱚᱭ ᱟᱠᱟᱜᱼᱟ᱾ ᱟᱯᱮ ᱥᱮᱫ ᱫᱚ ᱛᱚᱵᱮ ᱯᱮ ᱨᱚᱦᱚᱭ ᱟᱠᱟᱜ-ᱟ?
ᱵᱟᱝ ᱜᱮ ᱱᱮᱛᱟᱨ ᱫᱚ ᱵᱟᱠᱚ ᱨᱚᱦᱚᱭᱮᱜᱼᱟ, ᱞᱟᱦᱟ ᱞᱟᱦᱟ ᱫᱚᱠᱚ ᱨᱚᱦᱚᱭ ᱵᱟᱲᱟᱭᱮᱫ ᱛᱟᱸᱦᱮᱱ ᱜᱮᱭᱟ᱾ ᱟᱫᱚ ᱚᱱᱟ ᱡᱚᱱᱰ, ᱦᱮᱸ ᱟᱫᱚ ᱡᱚᱱᱰᱨᱟ ᱫᱚ ᱨᱚᱦᱚᱭ ᱞᱮᱠᱷᱟᱡ ᱫᱚ ᱩᱱᱠᱩ ᱢᱤᱨᱩ ᱪᱮᱬᱮ ᱫᱚᱠᱚ ᱡᱚᱢ ᱜᱮᱭᱟ, ᱟᱫᱚ ᱩᱱᱠᱩ ᱞᱟᱜᱟ ᱞᱟᱹᱜᱤᱫ ᱦᱚᱸ ᱦᱚᱲ ᱫᱚᱦᱚ ᱠᱟᱠᱚ ᱦᱩᱭᱩᱜᱼᱟ ᱚᱱᱠᱟ, ᱟᱨ ᱵᱟᱠᱷᱟᱡ ᱚᱱᱟ ᱤᱭᱟᱹ ᱫᱚᱦᱚ ᱠᱟᱜ ᱦᱩᱭᱩᱜ, ᱚᱱᱟ ᱞᱟᱦᱟ ᱛᱮᱭᱟᱜ ᱢᱟᱨᱮ ᱠᱮᱥᱮᱴ ᱵᱟᱝ ᱛᱟᱦᱮᱸ ᱠᱟᱱᱟ, ᱨᱤᱞᱥ ᱥᱤᱥ ᱨᱤᱞᱥ ᱥᱤᱥᱴᱮᱢ?
ᱦᱮᱸ ᱦᱮᱸ ᱦᱮᱸ᱾
ᱦᱮᱸ ᱟᱫᱚ ᱚᱱᱟ ᱠᱚ ᱡᱩᱫᱤ ᱚᱲᱟᱜ ᱠᱚᱨᱮ ᱛᱟᱦᱮᱱᱟ, ᱛᱟᱦᱞᱮ ᱟᱞᱮ ᱥᱮᱫ ᱫᱚ ᱱᱚᱜ ᱱᱟ ᱢᱟᱱᱮ ᱚᱱᱟ ᱡᱮ ᱮᱫᱷ ᱴᱟᱸᱜᱟᱣ ᱠᱟᱜ ᱠᱟᱱ ᱛᱟᱦᱮᱱᱟ ᱠᱚ ᱛᱟᱦᱞᱮ ᱚᱱᱟ ᱨᱮ ᱦᱚᱭᱮ ᱧᱟᱢ ᱠᱟᱜ ᱥᱮ ᱩᱱᱫᱚ ᱦᱩᱨ ᱦᱩᱨ ᱦᱩᱨ ᱦᱩᱨ ᱥᱟᱰᱮᱭᱟ, ᱟᱫᱚ ᱚᱱᱟ ᱥᱟᱰᱮ ᱞᱮᱱ ᱠᱷᱟᱡ ᱜᱮ ᱟᱫᱚ ᱩᱱᱠᱩ ᱢᱤᱨᱩ ᱪᱮᱬᱮ ᱠᱚ ᱫᱟᱹᱲᱟ ᱠᱚ᱾
ᱚ ᱦᱮᱸ ᱛᱚ᱾ ᱦᱳᱭ ᱚᱱᱠᱟᱜᱮ ᱟᱞᱮ ᱥᱮᱫ ᱦᱚᱸ ᱞᱟᱦᱟ ᱛᱮ ᱡᱚᱠᱷᱚᱱ ᱠᱚ ᱨᱚᱦᱚᱭ ᱛᱟᱦᱮᱸᱫ ᱟᱠᱚ ᱚᱱᱠᱟᱜᱮ ᱟᱞᱮ ᱥᱮᱫ ᱦᱚᱸ ᱟᱨ ᱵᱟᱠᱷ ᱵᱟᱠᱷᱟᱡ ᱩᱱᱠᱩ ᱢᱟ ᱫᱚᱢᱮ ᱟᱹᱰᱤ ᱜᱟᱱ ᱠᱟᱛᱮ ᱠᱚ ᱦᱤᱡᱩᱜ ᱟᱠᱚ, ᱡᱚᱢ ᱪᱟᱵᱟ ᱤᱫᱤᱭᱟ ᱠᱚ ᱢᱤᱫ ᱵᱟᱨ ᱦᱚᱲ ᱨᱚᱦᱚᱭ ᱞᱮᱠᱷᱟᱡ ᱫᱚ᱾
ᱦᱮᱸ ᱦᱮ
ᱦᱮ
ᱟᱨ ᱜᱩᱦᱩᱢ ᱠᱚᱫᱚ ᱯᱮ ᱪᱟᱥ ᱨᱚᱦᱚᱭ ᱛᱟᱦᱮᱱ ᱜᱮᱭᱟ ᱥᱮ ᱵᱟᱝ?
ᱦᱮᱸ ᱦᱮᱸ, ᱜᱩᱦᱩᱢ ᱠᱚᱞᱮ ᱮᱨ ᱜᱮ ᱛᱟᱦᱮᱸᱜᱼᱟ ᱟᱫᱚ ᱦᱟᱜ ᱠᱷᱟᱱ ᱱᱮᱥ ᱫᱚ ᱵᱟᱞᱮ ᱨᱚᱦᱚᱭ ᱟᱠᱟᱜᱼᱟ, ᱪᱟᱞᱟᱣᱮᱱ ᱥᱮᱨᱢᱟ ᱞᱮ ᱨᱚᱦᱚᱭ ᱤᱭᱟᱹ ᱮᱨ ᱞᱮᱜᱼᱟ ᱟᱫᱚ ᱛᱟᱦᱚᱞᱮ ᱚᱱᱟ ᱦᱚᱸ ᱢᱮᱱᱟᱜ ᱜᱮᱭᱟ ᱟᱫᱚ, ᱫᱚᱢᱮ ᱢᱟᱨᱮ ᱞᱮᱦᱚᱸ ᱚᱱᱟ ᱦᱚᱸ ᱦᱟᱲᱦᱟᱫᱚᱜ ᱜᱮᱭᱟ ᱥᱮ᱾ ᱟᱫᱚ ᱛᱟᱦᱞᱮ ᱟᱫᱚ, ᱦᱳᱭ ᱟᱫᱚ ᱚᱱᱟ ᱦᱚᱸᱜᱮ ᱢᱮᱱᱟᱜ ᱛᱮ ᱱᱮᱥ ᱫᱚ ᱵᱟᱞᱮ ᱮᱨ ᱠᱟᱫᱷ ᱛᱟᱦᱮᱸᱼᱟ, ᱟᱫᱚ ᱦᱟᱸᱜ ᱠᱷᱟᱱ ᱯᱚᱨᱮᱛᱮ ᱟᱨᱚ ᱡᱩᱫᱤ ᱠᱚ ᱡᱚᱠᱷᱚᱱ ᱠᱚ ᱮᱨ ᱠᱷᱟᱡ ᱯᱚᱨᱮᱨ ᱵᱚᱪᱷᱚᱨ ᱥᱮᱫᱷ ᱠᱷᱟᱡ᱾
ᱦᱮᱸᱻ᱾ ᱦᱮᱸ ᱟᱫᱚ ᱚᱱᱟ ᱠᱚᱦᱚᱸ ᱢᱟᱨᱮ ᱞᱮᱱ ᱠᱷᱟᱡ ᱫᱚ ᱟᱫᱚ ᱚᱱᱟ ᱠᱟᱴᱤᱡ ᱦᱟᱲᱦᱟᱫ ᱴᱟᱭᱤᱯ ᱵᱩᱡᱷᱟᱹᱜ ᱜᱮᱭᱟ ᱟᱫᱚ ᱢᱟᱱᱮ ᱵᱟᱢ ᱡᱚᱢ ᱫᱟᱲᱮᱭᱼᱟ ᱟᱫᱚ ᱡᱚᱢ ᱦᱚᱸ ᱵᱟᱝ ᱥᱟᱱᱟᱣᱟ ᱚᱱᱟ ᱫᱚ᱾
ᱦᱚᱸ ᱦᱚᱸ᱾ ᱟᱨ ᱟᱯᱮ ᱥᱮᱫ ᱫᱚᱯᱮ ᱮᱨᱮᱫᱼᱟ ᱜᱩᱦᱩᱢ ᱠᱚ?
ᱵᱟᱝᱜᱮ ᱟᱞᱮ ᱥᱮᱫ ᱫᱚ ᱵᱟᱠᱚ ᱮᱨᱮᱜᱼᱟ᱾ ᱱᱮᱛᱟᱨ ᱫᱚ ᱵᱟᱠᱚ ᱮᱢ ᱮᱨ ᱨᱮᱜᱼᱟ, ᱞᱟᱦᱟᱛᱮ ᱢᱤᱫ ᱵᱟᱨ ᱠᱚ ᱮᱨ ᱵᱟᱲᱟᱭᱮᱫ ᱛᱟᱦᱮᱱᱟ ᱱᱮᱛᱟᱨ ᱫᱚ
ᱦᱮᱸ ᱦᱮᱸ᱾ ᱚ ᱦᱮᱸ ᱛᱚ ᱾
ᱦᱩᱸ ᱾ ᱱᱮᱛᱟᱨ ᱱᱟ ᱤᱭᱟᱹ ᱠᱚᱜᱮ ᱠᱚ ᱚᱱᱟ ᱦᱩᱲᱩ ᱠᱚ ᱤᱭᱟᱹ ᱨᱟᱠᱟᱵ ᱵᱟᱲᱟ ᱠᱟᱛᱮᱫ ᱚᱱᱟ ᱛᱩᱲᱤ ᱠᱚᱜᱮ ᱠᱚ ᱮᱨ ᱵᱟᱲᱟᱭᱟ᱾
ᱦᱮᱸ ᱦᱮᱸ᱾ ᱦᱮᱸ ᱛᱚ᱾ ᱟᱫᱚ ᱛᱟᱦᱞᱮ ᱟᱯᱮ ᱥᱮᱫ ᱫᱚ ᱤᱭᱟᱹ ᱡᱚᱱᱰᱨᱟ ᱠᱚ ᱡᱚᱱᱰᱨᱟ ᱫᱚ ᱵᱟᱝ, ᱡᱟᱦᱟᱸ ᱨᱟᱦᱮᱲ ᱠᱚ ᱨᱟᱢᱵᱲᱟ ᱠᱚᱫᱚ ᱯᱮ ᱮᱨ ᱜᱮᱭᱟ ᱥᱮ ᱵᱟᱯᱮ ᱮᱨ ᱜᱮᱭᱟ ᱜᱚᱰᱟ ᱠᱚᱨᱮᱫ ᱫᱚ?
ᱵᱟᱝᱜᱮ, ᱚᱱᱟ ᱠᱚᱦᱚᱸ ᱨᱟᱦᱮᱲ ᱠᱚ ᱨᱟᱢᱲᱟ ᱠᱚ ᱵᱟᱝ ᱠᱚ ᱮᱨ ᱜᱮᱭᱟ, ᱚᱱᱟ ᱠᱚᱥᱞᱟ ᱠᱚ ᱢᱤᱫ ᱵᱟᱨ ᱦᱚᱲ ᱠᱚ ᱮᱨ ᱜᱮᱭᱟ᱾
ᱦᱮᱸ ᱛᱚ᱾ ᱦᱳᱭ ᱟᱞᱮ ᱥᱮᱫ ᱦᱚᱸ ᱚᱱᱟ ᱠᱚᱫᱚ ᱠᱷᱟᱱ ᱱᱤᱛᱚᱜ ᱫᱚ ᱩᱱᱟᱹᱜ ᱵᱟᱝ ᱧᱮᱞᱚᱜ ᱠᱟᱱᱟ ᱨᱟᱦᱮᱲ ᱠᱚ, ᱨᱟᱢᱲᱟ ᱠᱚᱫᱚ, ᱟᱫᱚ ᱛᱟᱦᱞᱮ ᱚᱱᱟ ᱛᱩᱲᱤ ᱠᱚᱥᱞᱟ ᱠᱚᱜᱮ ᱨᱮ ᱮᱨ ᱦᱚᱞᱮ ᱮᱨ ᱜᱮᱭᱟ ᱟᱫᱚ ᱚᱲᱟᱜ ᱩᱛᱩ ᱡᱚᱢ ᱠᱚ ᱦᱩᱭᱩᱜ ᱜᱮᱭᱟ ᱛᱚ, ᱟᱫᱚ ᱥᱩᱱᱩᱢ ᱠᱷᱟᱱ ᱛᱩᱲᱤ ᱫᱚ ᱠᱷᱚᱥᱞᱟ ᱫᱚ ᱟᱫᱚ ᱚᱱᱟ ᱠᱷᱟᱹᱛᱤᱨ ᱚᱱᱟ ᱫᱚ ᱮᱨ ᱦᱩᱭᱩᱜ ᱜᱮᱭᱟ᱾
ᱦᱮᱸ᱾
ᱟᱨ ᱡᱟᱦᱟ ᱥᱮᱨᱢᱟ ᱵᱮᱥᱤ ᱧᱚᱜ ᱮ ᱫᱟᱜᱼᱟ ᱚᱱᱟ ᱥᱮᱨᱢᱟ ᱫᱟᱜ ᱠᱷᱟᱱ ᱵᱮᱥ ᱞᱮᱠᱟ ᱵᱟᱝ ᱦᱳᱭᱳᱜ ᱜᱮᱭᱟ ᱟᱫᱚ᱾
ᱦᱮᱸ ᱦᱮᱸ᱾ ᱦᱮᱸ ᱟᱫᱚ ᱱᱮᱛᱟᱨ ᱫᱚ ᱦᱟᱸᱜ ᱢᱟᱱᱮ ᱜᱚᱴᱟ ᱫᱤᱥᱚᱢ ᱨᱮᱜᱮ ᱧᱮᱞᱚᱜ ᱠᱟᱱᱟ ᱡᱮ ᱩᱱᱟᱹᱜ ᱫᱚ ᱦᱟᱸᱜ ᱵᱟᱝ ᱠᱚ ᱮᱨ ᱵᱟᱲᱟᱭ ᱫᱟ ᱚᱱᱟ ᱠᱚᱫᱚ᱾
ᱦᱳᱭ ᱦᱳᱭ᱾
ᱦᱮᱸ ᱞᱟᱦᱟ ᱛᱮ ᱩᱱ ᱫᱟᱨᱟ ᱡᱟᱦᱟ ᱞᱮᱠᱟ ᱠᱚ ᱮᱨ ᱛᱟᱦᱮᱸᱫ ᱢᱮᱱ ᱠᱷᱟᱱ ᱱᱮᱛᱟᱨ ᱫᱚ ᱚᱱᱟ ᱠᱷᱚᱱᱟᱜ ᱟᱹᱰᱤ ᱠᱚᱢ ᱢᱟᱱᱮ ᱵᱟᱝ ᱞᱮᱠᱟ ᱜᱮ᱾
ᱦᱳᱭ ᱦᱳᱭ᱾
ᱠᱚᱢ ᱤᱫᱤᱜ ᱠᱟᱱᱟ ᱱᱮᱛᱟᱨ ᱫᱚ ᱫᱤᱱ ᱫᱤᱱ ᱛᱮ ᱟᱨ ᱦᱚᱲ ᱠᱚᱦᱚᱸ ᱵᱚᱱ ᱵᱚᱫᱚᱞ ᱚᱜ ᱠᱟᱱᱟ᱾ ᱡᱷᱚᱛᱚ ᱜᱮ ᱡᱩᱜᱽ ᱥᱟᱶ ᱛᱮ ᱟᱵᱚ ᱦᱚᱸᱵᱚᱱ ᱵᱚᱫᱚᱞ ᱪᱟᱞᱟᱜ ᱠᱟᱱᱟ᱾
ᱦᱮᱸ᱾ ᱚᱱᱟ ᱠᱚ ᱪᱟᱥ ᱧᱮᱞ ᱢᱟᱱᱮ ᱞᱟᱸᱜᱟ ᱜᱮᱠᱚ ᱵᱩᱡᱷᱟᱹᱣ ᱮᱜᱼᱟ ᱢᱮᱱ ᱫᱟᱠᱚ ᱚᱠᱚᱭ ᱩᱱᱟᱹᱜ ᱪᱟᱥ